ᱡᱚᱦᱟᱸᱨ ᱜᱮ ᱜᱚᱢᱠᱮ
ᱦᱮᱸ ᱜᱚᱢᱠᱮ ᱟᱸᱡᱚᱢᱚᱜ ᱠᱟᱱᱟ
ᱦᱮᱸ ᱜᱚᱝᱠᱮ ᱟᱸᱡᱚᱢᱚᱜ ᱠᱟᱱᱟ
ᱟᱪᱪᱷᱟ ᱵᱮᱥ ᱛᱚ ᱱᱟᱯᱟᱭ ᱜᱮᱛᱚ ᱡᱷᱚᱛᱚ ᱚᱲᱟᱜ ᱠᱚᱨᱮ
ᱦᱮᱸ ᱜᱚᱝᱠᱮ ᱡᱷᱚᱛᱚ ᱜᱮ ᱱᱟᱯᱟᱭ ᱵᱟᱲᱟ ᱜᱮ ᱟᱹᱵᱤᱱ ᱫᱚ ᱵᱮᱥ ᱵᱟᱲᱟ ᱜᱮ
ᱦᱮᱸ ᱠᱮ ᱵᱮᱥᱠᱟ
ᱠᱤᱫᱩᱵ ᱠᱚᱫᱚ ᱦᱩᱭᱱᱟ ᱥᱮ ᱵᱟᱝ
ᱦᱮᱸ ᱠᱤᱫᱩᱯ ᱠᱚᱫᱚ ᱱᱤᱛᱚᱜ ᱦᱩᱭ ᱮᱱᱟ ᱠᱷᱟᱱ। ᱠᱷᱟᱹᱱᱤᱠ ᱠᱷᱚᱱ ᱢᱟᱲᱟᱝ ᱜᱚᱢᱠᱮ ᱟᱹᱵᱤᱱ ᱫᱚ ᱛᱟᱦᱚᱞᱮ
ᱦᱮᱸ ᱟᱹᱞᱤᱧᱟᱜ ᱦᱚᱸ ᱦᱩᱭ ᱟᱹᱰᱤ ᱞᱟᱦᱟᱛᱮ ᱟᱫᱚ ᱱᱤᱛᱚᱜ ᱠᱟᱹᱴᱤᱡᱽ ᱵᱟᱦᱨᱮ ᱥᱮᱫ ᱞᱤᱧ ᱩᱲᱩᱠ ᱠᱟᱱᱟ, ᱚᱲᱟᱜ ᱥᱮᱫ ᱠᱟᱹᱴᱤᱡ ᱞᱚᱞᱚ ᱜᱮ ᱵᱩᱡᱷᱟᱹᱜ ᱠᱟᱱᱟ ᱟᱨ ᱛᱮᱨᱫᱮᱡ ᱛᱮᱨᱫᱮᱡ ᱛᱮᱨᱫᱮᱡ ᱦᱚᱸ ᱛᱮᱨᱫᱮᱡ ᱠᱟᱜᱟᱭ
ᱦᱳᱭ ᱟᱫᱚ ᱱᱮᱛᱟᱨ ᱫᱚ ᱫᱟᱜ ᱦᱚᱭ ᱫᱟᱜᱮᱫ ᱨᱮᱦᱚᱸ ᱮᱱ ᱨᱮᱦᱚᱸ ᱚᱱᱠᱟ ᱜᱮ ᱞᱚᱞᱚ ᱥᱤᱛᱩᱝ ᱜᱚᱨᱚᱢ ᱵᱩᱡᱷᱟᱹᱜ ᱟᱹᱰᱤ ᱚᱱᱟ ᱩᱫᱽᱜᱟᱹᱨ ᱨᱮᱦᱚᱸ ᱩᱫᱽᱜᱟᱹᱨ ᱠᱟᱱᱟ᱾
ᱦᱮᱸ ᱱᱮᱛᱟᱨ ᱢᱟ ᱟᱨᱚ ᱱᱚᱣᱟ ᱨᱤᱛᱩ ᱠᱚᱣᱟᱜ ᱢᱟ ᱵᱟᱝ ᱵᱩᱡᱷᱟᱹᱜ ᱠᱟᱱᱟ, ᱛᱤᱱ ᱨᱮ ᱪᱮᱫ ᱪᱤᱠᱟᱹᱜ ᱠᱟᱱᱟ ᱦᱮᱸ ᱴᱟᱴᱠᱟ ᱜᱮ ᱫᱟᱜ ᱮᱫᱟᱭ ᱡᱮ ᱟᱨᱚ ᱥᱤᱛᱩᱝ ᱮᱫᱟᱭ
ᱦᱚᱸ
ᱜᱚᱝᱠᱮ ᱟᱯᱮ ᱚᱱᱛᱮ ᱥᱮᱫ ᱯᱮ ᱫᱟᱜ ᱵᱟᱲᱟ ᱞᱮᱜᱟᱭ ᱥᱮ ᱵᱟᱝ
ᱱᱚᱜᱼᱚᱭ ᱡᱮ ᱢᱳᱵᱟᱭᱤᱞ ᱦᱮᱸ ᱛᱮᱦᱮᱧ ᱫᱚ ᱵᱟᱝ ᱮ ᱫᱟᱜ ᱮ ᱡᱟᱹᱲᱤ ᱠᱟᱫᱟ᱾ ᱟᱨ ᱚᱱᱟ ᱢᱟᱲᱟᱝ ᱦᱚᱞᱟ ᱥᱮᱫ ᱛᱮ ᱫᱟᱜ ᱮ ᱡᱟᱹᱲᱤ ᱫᱟᱜ ᱮ ᱡᱟᱹᱲᱤ ᱞᱮᱫᱟ
ᱟᱪᱪᱷᱟ ᱟᱪᱪᱷᱟ
ᱟᱨ ᱫᱚ ᱛᱮᱦᱮᱱ ᱮ ᱫᱟᱜ ᱮ ᱡᱟᱹᱲᱤ ᱞᱮᱫᱟ ᱥᱮ ᱵᱟᱝ
ᱛᱮᱦᱮᱧ ᱫᱚ ᱦᱟᱸᱜ ᱫᱟᱜ ᱫᱚ ᱵᱟᱭ ᱡᱟᱹᱲᱤ ᱠᱟᱜ-ᱟ ᱫᱚ ᱟᱨ ᱦᱚᱞᱟ ᱢᱟᱫᱷᱮᱨ ᱫᱚ ᱵᱷᱟᱜᱤ ᱜᱮ ᱫᱟᱜ ᱵᱟᱲᱟ ᱠᱟᱜᱼᱟᱭ
ᱟᱪᱪᱷᱟ
ᱟᱫᱚ ᱟᱯᱮ ᱚᱸᱰᱮ ᱫᱚ ᱮᱨ ᱟᱯᱷᱚᱨ ᱠᱚ ᱦᱩᱭ ᱱᱟᱥᱮ ᱵᱟᱝ
ᱪᱮᱫ ᱠᱚ ᱜᱚᱝᱠᱮ
ᱮᱨ ᱟᱯᱷᱚᱨ ᱠᱚ ᱪᱟᱥ ᱵᱟᱥᱟᱜ
ᱚ ᱦᱳᱲᱳ ᱠᱚ ᱵᱟᱝ
ᱦᱮᱸ ᱦᱮᱸ ᱦᱮᱸ
ᱱᱮᱛᱟᱨ ᱱᱮᱛᱟᱨ ᱫᱚ ᱮᱠᱷᱚᱱ ᱫᱚ ᱟᱣᱨᱤ ᱦᱩᱭᱩᱜᱼᱟ, ᱮᱠᱷᱚᱱ ᱫᱚ ᱢᱮᱱᱫᱚ ᱡᱟᱦᱟᱸ ᱦᱩᱲᱩ ᱮᱨ ᱵᱚᱞᱛᱮ ᱛᱚ ᱟᱞᱮ ᱥᱮᱫ ᱫᱚ ᱛᱚᱞᱟ ᱠᱚ ᱢᱮᱱ ᱜᱮᱭᱟ ᱛᱚ ᱟᱨ ᱜᱟᱹᱪᱷᱤ ᱥᱮᱫ ᱛᱚᱞᱟ ᱠᱚ ᱞᱟᱹᱭ ᱜᱮᱭᱟ ᱚᱱᱟ ᱠᱚ ᱠᱚᱜᱮ ᱟᱹᱣᱨᱤ ᱮᱨᱚᱜᱚᱜᱼᱟ ᱱᱚᱛᱮ ᱫᱚ ᱟᱹᱣᱨᱤ ᱮᱦᱚᱵᱚᱼᱟ ᱩᱱᱟᱹᱜ ᱫᱟᱜ ᱵᱟᱹᱱᱩᱜᱼᱟ ᱟᱫᱚ ᱟᱞᱮᱥᱮᱫ ᱫᱚ ᱟᱠᱷᱟᱱ ᱵᱟᱨᱭᱟ ᱥᱤᱡᱤᱱ ᱠᱚ ᱨᱚᱦᱚᱭᱟᱠᱚ ᱢᱤᱫᱴᱮᱱ ᱫᱚ ᱫᱷᱚᱨᱚᱱ ᱨᱮ ᱟᱨ ᱫᱚ ᱵᱚᱨᱥᱟ ᱨᱮ
ᱦᱮᱸ
ᱟᱫᱚ ᱟᱨ ᱫᱷᱚᱨᱚᱢ ᱨᱮᱫᱚ ᱟᱠᱷᱟᱱ ᱟᱞᱮ ᱥᱮᱫ ᱛᱮᱫᱚ ᱮᱠᱷᱚᱱ ᱢᱤᱱᱤ ᱛᱮᱞᱮ ᱨᱚᱦᱚᱭ ᱪᱟᱥᱵᱟᱥ ᱜᱮᱭᱟ ᱟᱨ ᱵᱚᱨᱥᱟ ᱨᱮ ᱡᱟᱦᱟᱸ ᱚᱱᱟ ᱫᱚ ᱜᱚᱝᱠᱮ ᱢᱟᱱᱮ ᱵᱚᱨᱥᱟ ᱨᱮᱱᱟᱜ ᱫᱟᱜ ᱛᱮᱜᱮ ᱥᱮᱨᱢᱟ ᱡᱟᱹᱲᱤ ᱫᱟᱜ ᱛᱮᱜᱮᱞᱮ ᱨᱚᱦᱚᱭ ᱜᱮᱭᱟ ᱟᱫᱚ ᱚᱱᱟ ᱫᱚ ᱱᱚᱣᱟ ᱡᱟᱜ ᱫᱟᱹᱲᱤ ᱠᱚ ᱮᱠᱷᱚᱱ ᱩᱱᱟᱹᱜ ᱴᱟᱝ ᱫᱚ ᱟᱹᱣᱨᱤ ᱤᱭᱟᱹᱜᱼᱟ ᱟᱫᱚ ᱚ ᱚᱠᱚᱭ ᱠᱚᱫᱚ ᱫᱚ ᱜᱚᱢᱠᱮ ᱟᱞᱮ ᱥᱮᱫ ᱫᱚ ᱫᱷᱩᱲᱤ ᱛᱮ ᱦᱚᱸᱠᱚ ᱮᱨ ᱜᱮᱭᱟ ᱢᱮᱱᱫᱚ ᱫᱷᱩᱲᱤ ᱨᱮᱜᱮ ᱠᱚ ᱮᱨᱟ ᱟᱨ ᱚᱠᱚᱭ ᱠᱚᱫᱚ ᱢᱟᱱᱮ ᱫᱟᱜ ᱥᱤ ᱠᱟᱛᱮᱫ ᱚᱱᱟ ᱨᱮᱜᱮᱠᱚ ᱮᱨ ᱜᱮᱭᱟ ᱟᱫᱚ ᱱᱮ ᱠᱚ ᱮᱦᱚᱵ ᱮᱫᱟ ᱟᱞᱮ ᱥᱮᱫ ᱫᱚ ᱮᱠᱷᱚᱱᱳ ᱟᱹᱣᱨᱤ ᱠᱚ ᱮᱨ ᱪᱟᱵᱟᱭ-ᱟ ᱮᱠᱷᱚᱱ᱾
ᱟᱪᱪᱷᱟ ᱟᱪᱪᱷᱟ
ᱚᱠᱚᱭ ᱠᱚᱫᱚ ᱠᱚ ᱮᱨ ᱮᱫᱟ ᱟᱨᱠᱤ
ᱟᱪᱪᱷᱟ ᱟᱪᱪᱷᱟ ᱟᱪᱷᱟ ᱟᱞᱮᱥᱮᱫ ᱦᱚᱜ-ᱚᱭ ᱫᱟᱜ ᱡᱟᱹᱯᱩᱫ ᱠᱟᱜᱼᱟᱭ ᱛᱚ ᱥᱩᱵᱤᱫᱷᱟ ᱠᱟᱱᱟ ᱥᱤᱭᱩᱜ ᱠᱚ ᱦᱩᱭ ᱵᱟᱲᱟᱭᱮᱱ ᱜᱮ ᱟᱨ
ᱚᱱᱟ ᱥᱟᱶ ᱥᱟᱶᱛᱮ ᱮᱨᱯᱚᱨ ᱠᱚᱦᱚᱸ ᱮᱛᱚᱵ ᱤᱫᱤ ᱟᱠᱟᱱᱟ᱾ ᱟᱸ, ᱟᱞᱮ ᱥᱮᱱ ᱫᱚ ᱦᱟᱸᱜ ᱯᱮ ᱥᱤᱡᱤᱱ ᱛᱮᱦᱟᱸᱜ ᱪᱟᱥᱚᱜᱼᱟ ᱦᱟᱸᱜ ᱥᱤᱛᱩᱝ ᱨᱮ ᱡᱟᱹᱯᱩᱫ ᱨᱮ ᱟᱨ ᱨᱟᱵᱟᱝ ᱨᱮ ᱦᱟᱸᱜ
ᱟᱫᱚ ᱦᱮᱸ ᱯᱮ ᱥᱤᱡᱤᱱ ᱨᱮᱜᱮ ᱪᱟᱥᱚᱜᱼᱟ ᱟᱞᱮ ᱫᱚ ᱦᱟᱸᱜ ᱱᱟᱢᱟᱞ ᱫᱤᱥᱚᱢ ᱥᱮᱫ ᱦᱟᱸᱜ ᱮᱸ ᱟᱹᱛᱩ ᱫᱤᱥᱚᱢ ᱛᱟᱞᱮ ᱫᱚ
ᱦᱮᱸ
ᱟᱫᱚ ᱪᱟᱥ ᱵᱟᱲᱟ ᱫᱚ ᱱᱤᱛᱚᱜ ᱮᱛᱚᱦᱚᱵ ᱦᱚᱸ ᱮᱛᱚᱦᱚᱵ ᱜᱚᱫ ᱟᱠᱟᱱ ᱜᱮᱭᱟ ᱞᱟᱦᱟ ᱦᱚᱸᱞᱮ ᱞᱟᱦᱟ ᱥᱮᱫ ᱞᱮ ᱦᱮᱡ ᱧᱚᱜ ᱟᱠᱟᱱ ᱜᱮᱭᱟ ᱟᱵᱚ ᱚᱱᱛᱮ ᱫᱚ ᱵᱩᱨᱩ ᱫᱤᱥᱚᱢ
ᱵᱟᱝ ᱟᱞᱮ ᱦᱚᱸ ᱱᱟᱢᱟᱞ ᱫᱤᱥᱚᱢ ᱜᱮ ᱜᱚᱝᱠᱮ ᱟᱞᱮ ᱥᱮᱫ ᱫᱚ ᱵᱟᱨ ᱥᱤᱡᱤᱱ ᱜᱮ ᱟᱨᱠᱤ ᱚᱝᱠᱟ ᱦᱩᱲᱩ ᱪᱟᱥ ᱦᱩᱭᱩᱜ ᱜᱮᱭᱟ ᱟᱨ ᱟᱫᱚ ᱟᱞᱮ ᱥᱮᱫ ᱫᱚ ᱡᱚᱞᱟ ᱫᱤᱥᱚᱢ ᱛᱚ ᱵᱟᱨᱦᱮ ᱨᱮ ᱟᱫᱚ ᱫᱟᱜ ᱠᱚ ᱠᱷᱟᱹᱛᱤᱨ ᱛᱮ ᱩᱱᱟᱹᱜ ᱚᱱᱮ ᱦᱟᱥᱟ ᱠᱚᱫᱚ ᱩᱱᱟᱹᱜ ᱵᱟᱝ ᱤᱭᱟᱹᱜ ᱜᱮᱭᱟ ᱵᱟᱝ ᱨᱚᱦᱚᱲᱚᱜ ᱜᱮᱭᱟ ᱟᱫᱚ ᱚᱱᱟ ᱠᱷᱟᱹᱛᱤᱨ ᱫᱚ ᱦᱳᱲᱳ ᱜᱮ ᱵᱟᱨ ᱥᱮᱨᱢᱟ ᱜᱮ ᱪᱟᱥ ᱦᱩᱭᱩᱜ ᱜᱮᱭᱟ ᱟᱨ ᱟᱹᱞᱩ ᱠᱚᱫᱚ ᱚᱱᱟ ᱠᱚ ᱡᱟᱦᱟᱸ ᱠᱚ ᱵᱟᱞᱤ ᱦᱟᱥᱟ ᱠᱚ ᱚᱱᱟ ᱚᱝᱠᱟ ᱢᱮᱱᱟᱜ ᱨᱮᱦᱚᱸ ᱡᱟᱦᱟᱸᱭ ᱠᱚᱣᱟᱜ ᱩᱥᱩᱞ ᱠᱷᱮᱛ ᱩᱝᱠᱩ ᱠᱚ ᱪᱟᱥ ᱜᱮᱭᱟ᱾ ᱚᱱᱟ ᱵᱟᱠᱷᱟᱱ ᱵᱟᱨ ᱥᱤᱡᱤᱱ ᱜᱮ ᱟᱞᱮ ᱫᱚ ᱦᱳᱲᱳ ᱜᱮᱞᱮ ᱨᱚᱦᱚᱭ ᱜᱮᱭᱟ
ᱚ, ᱟᱞᱮ ᱫᱚ ᱦᱟᱸᱜ ᱟᱞᱮ ᱦᱚᱸ ᱚᱜᱠᱟᱜᱮ ᱟᱫᱚ ᱯᱮ ᱥᱤᱡᱤᱱ ᱜᱮᱞᱮ ᱦᱩᱲᱩ ᱜᱮᱞᱮ ᱨᱚᱦᱚᱭ ᱜᱮᱭᱟ ᱟᱨ ᱛᱟᱞᱟ ᱛᱟᱞᱟᱨᱮ ᱚᱱᱠᱟ ᱪᱟᱥ ᱞᱮᱠᱟ ᱛᱮᱫᱚ ᱦᱟᱸᱜ ᱵᱟᱫᱟᱢ ᱠᱚ ᱮᱸᱻ ᱠᱤᱪᱷᱩ ᱥᱚᱵᱡᱤ ᱠᱚᱞᱮ ᱪᱟᱥ ᱵᱟᱲᱟᱭ ᱜᱮᱭᱟ ᱟᱫᱚ ᱚᱱᱟ ᱫᱚ ᱦᱟᱸᱜ ᱵᱟᱹᱫᱽ ᱨᱮᱱᱟᱜ ᱵᱟ. ᱫᱽ ᱨᱮᱱᱟᱜ ᱡᱟᱦᱟᱸ ᱦᱟᱥᱟ ᱨᱮᱱᱟᱜ ᱠᱳᱣᱟᱞᱤᱴᱤ ᱚᱱᱟ ᱵᱷᱟᱹᱜᱤ ᱫᱚᱦᱚ ᱞᱟᱹᱜᱤᱫ ᱟᱨ ᱪᱮᱫ ᱟᱨ ᱵᱟᱠᱷᱟᱱ ᱟᱞᱮᱭᱟᱜ ᱫᱚ ᱢᱮᱱ ᱫᱚ ᱦᱟᱸᱜ ᱪᱟᱥ ᱦᱤᱥᱟᱹᱵᱽ ᱛᱮᱫᱚ ᱦᱩᱲᱩ ᱜᱮᱞᱮ ᱪᱟᱥ ᱵᱟᱲᱟᱭ ᱜᱮᱭᱟ ᱦᱩᱸ ᱦᱩᱸ
ᱟᱫᱚ ᱜᱚᱝᱠᱮ ᱞᱟᱦᱟ ᱛᱮᱫᱚ ᱯᱟᱹᱦᱤᱞ ᱫᱚ ᱟᱨ ᱡᱷᱚᱛᱚᱱ ᱜᱮ ᱟᱵᱚ ᱫᱚ ᱱᱟᱦᱮᱞ ᱛᱮᱵᱚᱱ ᱪᱟᱥ ᱠᱮᱭᱟ ᱦᱮᱸᱥᱮ ᱟᱫᱚ ᱚᱱᱮ ᱱᱮᱛᱟᱨ ᱫᱚ ᱚᱝᱠᱟ ᱱᱟᱦᱮᱞ ᱫᱚ ᱵᱟᱝ ᱧᱮᱞᱚᱜᱚᱜ ᱠᱟᱱᱟ ᱥᱮ ᱩᱨᱤᱡ ᱠᱚᱦᱚᱸ ᱵᱟᱹᱱᱩᱜ ᱠᱚᱣᱟ ᱩᱱᱟᱹᱜ ᱜᱟᱱ ᱟᱨ ᱡᱮ ᱱᱟᱦᱮᱞ ᱠᱚ ᱡᱚᱲᱟᱣ ᱠᱟᱛᱮᱜ ᱪᱟᱥ ᱟᱨ ᱪᱟᱥ ᱦᱚᱸ ᱱᱮᱛᱟᱨ ᱫᱚ ᱵᱟᱹᱲᱛᱤ ᱟᱠᱟᱱᱟ ᱟᱨ ᱱᱮᱛᱟᱨ ᱫᱚ ᱟᱹᱰᱤ ᱟᱭᱢᱟ ᱠᱟᱛᱮ ᱠᱚ ᱪᱟᱥᱮᱜ-ᱟ ᱦᱮᱸᱥᱮ ᱩᱱᱫᱚ ᱜᱚᱴᱟ ᱢᱤᱫᱴᱮᱱ ᱢᱟ ᱢᱟᱴᱷ ᱡᱩᱫᱤ ᱥᱮ ᱟᱨ ᱠᱷᱮᱛ ᱡᱩᱫᱤ ᱢᱤᱫᱴᱮᱱ ᱵᱟᱹᱭᱦᱟᱹᱲ ᱟᱹᱰᱤ ᱢᱟᱨᱟᱝ ᱛᱮ ᱢᱮᱱᱟᱜᱼᱟ ᱚᱝᱠᱟ ᱞᱮᱠᱟ ᱞᱮᱠᱟ ᱛᱮ ᱟᱫᱚ ᱫᱟᱲᱮᱭᱟᱜ-ᱟ ᱦᱚᱭᱛᱚ ᱟᱨ ᱟᱹᱰᱤ ᱯᱚᱨᱤᱥᱨᱚᱢ ᱦᱩᱭᱩᱜ ᱛᱟᱠᱚᱣᱟ ᱚᱱᱟ ᱠᱷᱟᱹᱛᱤᱨ ᱱᱮᱛᱟᱨ ᱫᱚ ᱜᱚᱴᱟ ᱜᱮ ᱧᱮᱞᱚᱜᱚᱜ ᱠᱟᱱᱟ ᱴᱨᱟᱠᱴᱟᱨ ᱛᱮ ᱠᱚ ᱥᱤ ᱥᱤ ᱦᱚᱪᱚᱭ ᱫᱟ ᱟᱫᱚ ᱜᱚᱝᱠᱮ ᱟᱯᱮᱥᱮᱫ ᱫᱚ ᱟᱨᱦᱚᱸ ᱚᱠᱟ ᱞᱮᱠᱟ ᱴᱮᱠᱴᱟᱨ ᱛᱮᱜᱮ ᱥᱮ ᱚᱠᱟ ᱱᱟᱦᱮᱞ ᱛᱮ?
ᱦᱮᱸ ᱟᱞᱮ ᱥᱮᱫ ᱦᱚᱸ ᱜᱚᱝᱠᱮ ᱴᱨᱟᱠᱴᱟᱨ ᱛᱮᱜᱮ ᱚᱝᱠᱟ ᱦᱩᱭᱮᱱ ᱜᱮᱭᱟ ᱯᱟᱸᱪ ᱫᱚᱥ ᱵᱚᱪᱷᱚᱨ ᱜᱟᱱ ᱱᱟᱦᱮᱞ ᱫᱚ ᱦᱟᱸᱜ ᱟᱫ ᱪᱟᱵᱟ ᱩᱛᱟᱹᱨ ᱟᱠᱟᱱ ᱜᱮᱭᱟ ᱱᱚᱛᱮᱨᱮ
ᱟᱫᱚ ᱡᱟᱦᱟᱸ ᱫᱚ ᱦᱟᱸᱜ ᱱᱟᱦᱮᱞ ᱨᱮᱱᱟᱜ ᱡᱟᱦᱟᱸ ᱠᱟᱛᱷᱟ ᱫᱚ ᱦᱟᱸᱜ ᱱᱟᱦᱮᱞ ᱫᱚ ᱠᱤᱱᱛᱩ ᱢᱟᱱᱮ ᱴᱨᱟᱠᱴᱟᱨ ᱨᱮ ᱡᱟᱦᱟᱸ ᱥᱤᱭᱩᱜᱚᱜᱼᱟ ᱤᱧᱤᱧ ᱢᱚᱱᱮᱭᱟ ᱱᱟᱦᱮᱞ ᱛᱮᱫᱚ ᱚᱱᱟ ᱠᱷᱚᱱ ᱟᱨᱦᱚᱸ ᱵᱷᱟᱹᱜᱤ ᱧᱚᱜ ᱥᱮ ᱪᱚᱨᱚᱠ ᱧᱚᱜ ᱥᱤᱭᱩᱜ-ᱟ ᱚᱱᱠᱟ ᱤᱧ ᱢᱚᱱᱮ ᱵᱟᱲᱟᱭ ᱜᱮᱭᱟ᱾
ᱟᱫᱚ ᱦᱟᱸᱜ ᱱᱤᱛᱚᱜ ᱢᱟ ᱟᱫ ᱜᱮ ᱪᱟᱵᱟ ᱠᱟᱱᱟ ᱦᱟᱸᱜ ᱱᱤᱛᱚᱜ ᱢᱟ ᱚᱠᱛᱚ ᱠᱚ ᱠᱚᱢ ᱠᱷᱟᱹᱛᱤᱨ ᱡᱮ ᱛᱚ ᱱᱤᱛᱚᱜ ᱫᱚ ᱡᱚᱱ ᱡᱚᱱᱛᱨᱚ ᱥᱮᱫ ᱠᱚ ᱞᱟᱦᱟ ᱪᱟᱞᱟᱣᱮᱱᱟ ᱦᱮᱸ
ᱦᱚᱭ
ᱩᱱ ᱫᱚ ᱱᱟᱦᱮᱞ ᱫᱚ ᱟᱹᱰᱤ ᱪᱮᱦᱨᱟ ᱜᱮ ᱛᱟᱦᱮᱸ ᱠᱟᱱ ᱞᱮᱠᱟ ᱤᱧᱤᱧ ᱢᱚᱱᱮᱭᱟ᱾
ᱦᱳᱭ ᱟᱫᱚ ᱱᱮᱛᱟᱨ ᱦᱚᱸ ᱚᱝᱠᱮ ᱧᱮᱞ ᱦᱩᱭ ᱟᱠᱟᱱᱟ ᱚᱱᱟ ᱴᱨᱟᱠᱴᱚᱨ ᱠᱚᱫᱚ ᱟᱨ ᱥᱤ ᱛᱮᱦᱚᱸ ᱚᱱᱟ ᱡᱟᱦᱟᱸ ᱛᱤᱱᱟᱹᱜ ᱯᱚᱭᱥᱟ ᱠᱚ ᱦᱟᱛᱟᱣᱮᱜᱼᱟ, ᱡᱟᱦᱟᱸᱭ ᱠᱚ ᱥᱤ ᱦᱚᱪᱚᱭᱮᱫᱟ ᱟᱸᱻ ᱩᱝᱠᱩ ᱯᱚᱭᱥᱟ ᱮᱢ ᱦᱩᱭᱩᱜ ᱠᱟᱱ ᱛᱟᱠᱚᱣᱟ ᱟᱹᱰᱤ ᱟᱛᱷᱟᱢ ᱠᱟᱛᱮ ᱟᱨ ᱚᱱᱟ ᱪᱟᱥ ᱨᱮᱛᱚ ᱚᱱᱮ ᱚᱱᱠᱟ ᱦᱩᱲᱩ ᱦᱩᱭᱩᱜ ᱛᱟᱢ ᱠᱷᱟᱱ ᱫᱚ ᱵᱷᱟᱜᱮ ᱛᱟᱦᱚᱞᱮ ᱞᱟᱵᱷ ᱮᱢ ᱧᱟᱢ ᱠᱮᱫᱟ ᱵᱟᱠᱷᱟᱱ ᱫᱚ ᱚᱱᱟ ᱴᱟᱠᱟ ᱜᱮ ᱚᱱᱟ ᱡᱟᱦᱟᱸ ᱥᱤ ᱚᱱᱟᱜᱮ ᱚᱱᱟ ᱯᱚᱭᱥᱟ ᱨᱟᱠᱟᱵᱟ ᱟᱨᱠᱤ
ᱮᱠᱫᱚᱢ ᱜᱮ ᱜᱚᱝᱠᱮ ᱱᱤᱭᱟᱹ ᱫᱷᱟᱣ ᱱᱤᱭᱟᱹ ᱡᱟᱹᱯᱩᱫ ᱥᱤᱛᱩᱝ ᱨᱮᱱᱟᱜ ᱡᱟᱦᱟᱸ ᱪᱟᱥ ᱦᱩᱭᱮᱱ ᱫᱚ ᱦᱟᱸᱜ ᱞᱟᱦᱟᱛᱮ ᱚᱱᱟᱨᱮ ᱡᱚᱠᱷᱚᱱ ᱡᱟᱦᱟᱸ ᱦᱩᱲᱩ ᱦᱩᱭ ᱞᱮᱱᱟ ᱚᱱᱟ ᱫᱚ ᱠᱤᱱᱛᱩ ᱟᱹᱰᱤ ᱪᱮᱦᱨᱟ ᱧᱚᱜ ᱜᱮ ᱦᱩᱭ ᱞᱮᱱᱟ ᱠᱤᱱᱛᱩ ᱡᱚᱠᱷᱚᱱ ᱡᱟᱹᱯᱩᱫ ᱪᱟᱥ ᱵᱚᱞᱚᱭᱮᱱᱟ ᱟᱹᱰᱤ ᱟᱹᱰᱤᱜᱟᱱ ᱦᱩᱲᱩ ᱫᱚ ᱦᱟᱸᱜ ᱠᱷᱩᱛᱤᱭᱮᱱᱟ ᱟᱫᱚ ᱡᱟᱦᱟᱸ ᱡᱮ ᱞᱟᱵᱷ ᱦᱩᱭ ᱨᱮᱱᱟᱜ ᱠᱟᱛᱷᱟ ᱛᱟᱦᱮᱸ ᱠᱟᱱᱟ ᱚᱱᱟ ᱠᱤᱱᱛᱩ ᱵᱟᱝ ᱦᱩᱭ ᱞᱮᱱᱟ, ᱡᱟᱦᱟᱸ ᱠᱷᱚᱨᱚᱪ ᱟᱠᱟᱱᱟ ᱤᱱᱟᱹᱜᱮ ᱨᱟᱠᱟᱵ ᱦᱮᱡ ᱞᱮᱠᱟ ᱜᱮ ᱦᱩᱭ ᱟᱠᱟᱱᱟ᱾ ᱟᱨᱚ ᱠᱤᱪᱷᱩ ᱠᱤᱪᱷᱩ ᱦᱚᱲᱟᱜ ᱢᱟ ᱵᱟᱹᱫᱽ ᱨᱮᱜᱮ ᱦᱩᱲᱩ ᱠᱚ ᱟᱨᱚ ᱜᱚᱡᱟᱣ ᱫᱚᱦᱚᱲᱟᱭᱮᱱᱟ
ᱦᱳᱭ ᱚᱱᱮ ᱚᱱᱠᱟ ᱟᱨᱠᱤ ᱡᱚᱞᱟ ᱫᱤᱥᱚᱢ ᱫᱟᱜ ᱜᱚᱜ ᱠᱟᱜ ᱢᱟᱭ ᱵᱩᱱᱱᱟᱭᱟᱭ ᱟᱫᱚ ᱚᱱᱟ ᱦᱳᱲᱳ ᱵᱟᱝ ᱨᱟᱠᱟᱵ ᱜᱟᱱᱚᱜᱼᱟ ᱟᱫᱚ ᱚᱱᱟ ᱠᱷᱮᱛ ᱨᱮᱜᱮ ᱚᱱᱟ ᱫᱚ ᱯᱚᱴᱠᱚᱡᱚᱜᱼᱟ ᱤᱭᱟᱹ ᱠᱚ ᱛᱩᱫᱚᱜᱼᱟ
ᱛᱟᱦᱞᱮ ᱢᱟ ᱟᱹᱰᱤ ᱦᱚᱨᱚ ᱵᱚᱨᱚ ᱚᱱᱛᱮ ᱢᱟ ᱦᱟᱸᱜ ᱟᱨ ᱱᱚᱛᱮ ᱫᱚ ᱦᱟᱸᱜ ᱫᱟᱜ ᱦᱮᱸ ᱱᱚᱛᱮ ᱫᱚ ᱦᱟᱸᱜ ᱫᱟᱜ ᱫᱟᱜ ᱫᱚ ᱦᱟᱸᱜ ᱩᱱᱟᱹᱜ ᱫᱚ ᱦᱟᱸᱜ ᱵᱟᱝ ᱯᱮᱨᱮᱡᱚᱜᱼᱟ ᱟᱫᱚ ᱪᱮᱛᱟᱱ ᱪᱮᱛᱟᱱ ᱜᱮ ᱡᱟᱦᱟᱸ ᱦᱩᱲᱩ ᱠᱚ ᱛᱟᱦᱮᱱᱟ ᱚᱱᱟ ᱠᱚᱨᱮ ᱫᱟᱨᱮ ᱫᱚᱦᱲᱟ ᱛᱮ ᱚᱢᱚᱱᱚᱜᱟ ᱟᱪᱪᱷᱟ
ᱚᱸᱻ ᱟᱫᱚ ᱪᱮᱫ ᱠᱚ ᱠᱚ ᱪᱟᱥ ᱦᱩᱭᱩᱜ ᱜᱮᱭᱟ ᱚᱱᱛᱮ ᱫᱚ ᱜᱚᱝᱠᱮ ᱟᱯᱮ ᱚᱱᱛᱮ ᱫᱚ?
ᱟᱞᱮ ᱚᱱᱛᱮ ᱫᱚ ᱚᱱᱮ ᱢᱮᱹᱱ ᱪᱟᱥ ᱫᱚ ᱦᱩᱲᱩ ᱜᱮᱞᱮ ᱪᱟᱥ ᱵᱟᱲᱟᱭ ᱜᱮᱭᱟ ᱟᱨ ᱪᱟᱞᱟ ᱛᱟᱞᱟᱨᱮ ᱥᱚᱵᱽᱡᱤ ᱠᱚ ᱵᱟᱫᱟᱢ ᱠᱚ ᱾ ᱛᱟᱞᱟᱨᱮ ᱟᱨᱦᱚᱸ ᱛᱤᱞᱢᱤᱧ ᱠᱚᱦᱚᱸ ᱞᱮ ᱪᱟᱥ ᱵᱟᱲᱟᱭ ᱜᱮᱭᱟ ᱦᱮᱸ
ᱟᱯᱮ ᱚᱱᱛᱮᱱᱟᱜ ᱢᱩᱞ ᱫᱚ ᱢᱮᱱ ᱪᱟᱥ ᱠᱚᱫᱚ ᱪᱮᱫ ᱠᱚ ᱦᱩᱭᱩᱜ ᱜᱮᱭᱟ?
ᱟᱞᱮ ᱱᱚᱛᱮᱱᱟᱜ ᱫᱚ ᱚᱱᱮ ᱦᱩᱲᱩ ᱜᱮ ᱟᱞᱮᱭᱟᱜ ᱫᱚ ᱢᱩᱞ ᱠᱟᱛᱮᱜ ᱪᱟᱥ ᱦᱩᱭᱩᱜ ᱜᱮᱭᱟ, ᱮ ᱚᱱᱟ ᱦᱩᱲᱩ ᱜᱮ ᱟᱨ ᱚᱱᱟ ᱵᱮᱜᱚᱨ ᱦᱚᱸ ᱛᱤᱞᱢᱤᱧ ᱠᱚᱠᱚ ᱪᱟᱥ ᱜᱮᱭᱟ ᱚᱱᱟ ᱛᱟᱨᱯᱚᱨ ᱟᱱᱟᱡᱽ ᱠᱚ ᱥᱚᱵᱽᱡᱤ ᱠᱚ ᱚᱱᱟ ᱠᱚᱜᱮ ᱵᱮᱥᱤ ᱪᱟᱥᱚᱜ ᱟ ᱾ ᱥᱮᱫ ᱫᱚ ᱚᱱᱮ ᱨᱟᱵᱟᱝ ᱨᱮᱢ ᱞᱟᱹᱭ ᱠᱮᱫ ᱯᱮ ᱥᱤᱡᱤᱱ ᱚᱱᱠᱟ ᱜᱮ ᱟᱞᱮ ᱥᱮᱫ ᱦᱚᱸ ᱨᱟᱵᱟᱝ ᱨᱮᱦᱚᱸ ᱚᱱᱟ ᱥᱚᱵᱽᱡᱤ ᱠᱚ ᱪᱟᱥᱚᱜ ᱜᱮᱭᱟ
ᱟᱪᱪᱷᱟ ᱟᱪᱪᱷᱟ ᱟᱪᱪᱷᱟ ᱢᱟᱱᱮ ᱟᱫᱚ ᱩᱱ ᱥᱚᱢᱚᱭ ᱫᱚ ᱦᱩᱲᱩ ᱫᱚ ᱵᱟᱝᱟ ᱥᱚᱵᱽᱡᱤ ᱠᱚ ᱪᱟᱥ ᱵᱟᱲᱟ ᱦᱩᱭᱩᱜ ᱜᱮᱭᱟ ᱟᱨ ᱪᱮᱫ
ᱦᱳᱭ ᱟᱫᱚ ᱡᱟᱦᱟᱸ ᱡᱟᱦᱟᱸᱭᱟᱜ ᱦᱳᱲᱳ ᱠᱷᱮᱛ ᱢᱮᱱᱟᱜᱼᱟ ᱩᱱᱤ ᱫᱚ ᱦᱳᱲᱳᱭ ᱪᱟᱥᱟ, ᱡᱟᱦᱟᱸᱭᱟᱜ ᱥᱚᱵᱽᱡᱤ ᱠᱷᱮᱛ ᱢᱮᱱᱟᱜᱼᱟ ᱩᱱᱤ ᱫᱚ ᱥᱚᱵᱽᱡᱤᱭ ᱪᱟᱥᱟ᱾ ᱚᱱᱠᱟ ᱟᱨ ᱡᱷᱚᱛᱚ ᱠᱷᱮᱛ ᱨᱮᱛᱚ ᱟᱨ ᱥᱚᱵᱽᱡᱤ ᱮᱢ ᱵᱟᱝ ᱜᱟᱱᱚᱜᱼᱟ ᱚᱱᱠᱟᱱ ᱟᱨ ᱠᱚᱦᱚ ᱢᱮᱱᱟᱜᱼᱟ ᱥᱚᱵᱽᱡᱤ ᱵᱟᱝ ᱦᱩᱭ ᱞᱟᱹᱜᱤᱫᱚᱜᱼᱟ ᱚᱱᱠᱟᱱ ᱦᱟᱥᱟᱨᱮ
ᱦᱮᱸ ᱦᱮᱸ ᱚᱱᱠᱟ ᱦᱚᱸ ᱢᱮᱱᱟᱜᱼᱟ ᱟᱨᱚ ᱫᱟᱨᱮ ᱩᱢᱩᱞ ᱫᱷᱟᱨᱮ ᱠᱚᱦᱚᱸ ᱛᱚ ᱦᱩᱲᱩ ᱪᱟᱥ ᱛᱚ ᱩᱱᱟᱹᱜ ᱢᱟ ᱵᱟᱭ ᱜᱟᱱᱚᱜᱼᱟ ᱦᱟᱜ
ᱚᱱᱟ ᱠᱚᱨᱮ ᱢᱟᱱᱟᱣᱼᱟ
ᱦᱳᱭ ᱜᱚᱢᱠᱮ ᱟᱫᱚ ᱥᱚᱵᱽᱡᱤ ᱠᱚᱫᱚ ᱛᱟᱦᱚᱞᱮ ᱟᱯᱮ ᱚᱱᱛᱮ ᱯᱮ ᱪᱟᱥ ᱜᱮᱭᱟ ᱥᱮ ᱵᱟᱝ?
ᱦᱮᱸ ᱪᱟᱥ ᱫᱚ ᱪᱟᱥ ᱵᱟᱲᱟ ᱦᱩᱭᱩᱜ ᱜᱮᱭᱟ ᱟᱫᱚ ᱦᱟᱜ ᱩᱱᱟᱹᱜ ᱫᱚ ᱦᱟᱜ ᱵᱟᱝ ᱵᱟᱝᱞᱮ ᱪᱟᱥ ᱵᱟᱲᱟᱭ ᱜᱮᱭᱟ᱾ ᱛᱟᱞᱟ ᱛᱟᱞᱟ ᱜᱮᱞᱮ ᱪᱟᱥ ᱵᱟᱲᱟᱭᱟ ᱡᱟᱛᱮ ᱵᱟᱹᱫᱽ ᱨᱮᱱᱟᱜ ᱡᱟᱦᱟᱸ ᱠᱷᱚᱢᱚᱛᱟ ᱴᱟᱜ ᱚᱱᱟᱴᱟᱜ ᱡᱮᱱᱚ ᱥᱟᱵ ᱫᱚᱦᱚ ᱫᱟᱲᱮᱭᱟᱜ ᱢᱟ ᱟᱨ
ᱟᱪᱪᱷᱟ ᱵᱮᱥ
ᱟᱫᱚ ᱟᱯᱮ ᱚᱱᱛᱮ ᱫᱚ ᱪᱟᱥ ᱵᱟᱲᱟ ᱫᱚ ᱡᱟᱦᱟᱸ ᱫᱟᱜ ᱡᱚᱞᱟ ᱫᱤᱥᱚᱢ ᱟᱜ ᱠᱟᱛᱷᱟ ᱵᱤᱱ ᱞᱟᱹᱭ ᱠᱮᱜᱼᱟ ᱚᱱᱛᱮ ᱫᱚ ᱥᱟᱨ ᱴᱟᱨ ᱠᱚᱫᱚ ᱛᱤᱱᱟᱹᱜ ᱯᱮ ᱵᱮᱵᱷᱟᱨ ᱵᱟᱲᱟᱭ ᱜᱮᱭᱟ?
ᱥᱟᱨ ᱠᱚᱫᱚ ᱵᱮᱵᱚᱦᱟᱨᱚᱜ ᱜᱮᱭᱟ ᱮᱠᱷᱚᱱ ᱥᱟᱨ ᱠᱚᱫᱚ ᱚᱱᱟ ᱠᱤᱨᱤᱧ ᱥᱟᱨ ᱡᱟᱦᱟᱸ ᱠᱚ ᱟᱭᱩᱨᱤᱭᱟ ᱠᱚ ᱯᱚᱴᱟᱥ ᱠᱚ ᱚᱱᱟ ᱠᱚ ᱮᱢᱟᱱ ᱥᱟᱨ ᱠᱚ ᱧᱟᱢᱚᱜᱼᱟ ᱚᱱᱟ ᱠᱚ ᱵᱮᱵᱚᱦᱟᱨ ᱦᱩᱭᱩᱜ ᱜᱮᱭᱟ ᱟᱨᱠᱤ ᱟᱫᱚ ᱜᱩᱨᱤᱡ ᱡᱟᱦᱟᱸ ᱩᱨᱤᱡ ᱨᱮᱱᱟᱜ ᱰᱟᱝᱨᱤ ᱠᱚᱨᱮᱱᱟᱜ ᱥᱟᱨ ᱚᱱᱟ ᱫᱚ ᱩᱱᱟᱹᱜ ᱴᱟᱱ ᱵᱮᱵᱚᱦᱟᱨᱚᱜ ᱨᱮᱦᱚᱸ ᱟᱫᱚ ᱩᱱᱟᱹᱜ ᱴᱟᱱ ᱫᱚ ᱚᱱᱠᱟ ᱞᱮᱠᱟ ᱵᱟᱠᱚ ᱵᱮᱵᱚᱦᱟᱨᱟ ᱵᱮᱥᱤᱨ ᱵᱷᱟᱜᱽ ᱚᱱᱟ ᱡᱟᱦᱟᱸᱭ ᱤᱭᱩᱨᱤᱭᱟ ᱠᱚ ᱡᱟᱦᱟᱸ ᱠᱚ ᱠᱤᱨᱤᱧ ᱛᱮ ᱧᱟᱢᱚᱜ ᱚᱱᱟ ᱠᱚᱜᱮ ᱡᱟᱹᱥᱛᱤ ᱠᱚ ᱵᱷᱮᱜᱟᱨ ᱜᱮ ᱵᱮᱵᱚᱦᱟᱨ ᱜᱮᱭᱟ ᱟᱨᱠᱤ
ᱟᱨ ᱱᱤᱛᱚᱜ ᱦᱚᱸ ᱜᱚᱢᱠᱮ ᱚᱱᱠᱟᱜᱮ ᱱᱤᱛᱚᱜ ᱫᱚ ᱥᱟᱨ ᱵᱤᱥ ᱠᱚᱨᱮᱱᱟᱜ ᱡᱟᱦᱟᱸ ᱱᱚᱛᱮ ᱨᱮ ᱰᱷᱮᱨ ᱧᱚᱜ ᱟᱠᱟᱱᱟ ᱠᱷᱚᱛ ᱠᱚᱨᱮᱱᱟᱜ ᱪᱟᱹᱦᱤᱫᱟ ᱫᱚ ᱮᱠᱫᱚᱢ ᱜᱮ ᱱᱮᱛᱟᱨ ᱫᱚ ᱠᱚᱢ ᱤᱫᱤ ᱠᱟᱱ ᱞᱮᱠᱟ ᱜᱮ ᱟᱫᱚ ᱰᱟᱝᱨᱤ ᱠᱚᱦᱚᱸ ᱵᱟᱹᱱᱩᱜ ᱠᱚᱣᱟ ᱩᱱᱟᱹᱜ ᱫᱚ ᱥᱮ ᱱᱚᱛᱮ ᱨᱮᱫᱚ
ᱚᱱᱟ ᱠᱷᱟᱹᱛᱤᱨ ᱜᱮ ᱡᱚᱛᱚ ᱠᱚ ᱰᱤᱢᱟᱱᱰ ᱠᱚ ᱡᱟᱹᱥᱛᱤ ᱦᱚᱪᱚ ᱠᱟᱜᱼᱟ ᱟᱨ ᱦᱚᱲ ᱠᱚ ᱱᱤᱛᱚᱜ ᱫᱚ ᱞᱚᱜᱚᱱ ᱠᱚ ᱞᱚᱜᱚᱱᱚᱜ ᱠᱟᱱ ᱜᱮᱭᱟ ᱱᱤᱛᱚᱜ ᱫᱚ
ᱦᱳᱭ ᱜᱚᱢᱠᱮ ᱟᱫᱚ ᱚᱱᱟ ᱚᱠᱛᱚ ᱨᱮ ᱧᱟᱢ ᱠᱷᱟᱹᱛᱤᱨ ᱛᱮ ᱛᱤᱱᱟᱹᱜ ᱞᱚᱜᱚᱱ ᱛᱤᱱᱟᱹᱜ ᱵᱷᱟᱜᱮ ᱟᱨᱚ ᱮᱴᱟᱜ ᱦᱚᱲ ᱠᱷᱚᱱ ᱵᱮᱥᱼᱟ ᱡᱚ ᱦᱚᱪᱚ ᱞᱟᱹᱜᱤᱫ ᱛᱮ ᱟᱫᱚ ᱚᱱᱟ ᱠᱚᱠᱚ ᱵᱮᱵᱚᱦᱟᱨᱮᱫᱼᱟ ᱢᱮᱱᱠᱷᱟᱱ ᱚᱱᱟ ᱛᱚ ᱵᱮᱵᱚᱦᱟᱨ ᱨᱮᱦᱚᱸ ᱠᱚ ᱩᱱᱟᱹᱜ ᱫᱚ ᱦᱚᱲᱢᱚ ᱞᱟ ᱞᱟᱹᱜᱤᱫ ᱫᱚ ᱵᱟᱝ ᱱᱟᱯᱟᱭᱟ ᱟᱫᱚ ᱮᱱᱛᱮ ᱨᱮᱦᱚᱸ ᱦᱚᱲ ᱠᱟᱹᱣᱰᱤ ᱟᱨᱡᱟᱣ ᱠᱷᱟᱹᱛᱤᱨ ᱛᱮ ᱚᱱᱠᱟᱱ ᱵᱤᱥ ᱠᱚ ᱦᱟᱱᱮ ᱥᱯᱮᱨᱮ ᱠᱚᱠᱚ ᱮᱢᱟᱜ ᱠᱟᱱᱟ ᱟᱫᱚ ᱚᱱᱟ ᱛᱚ ᱦᱚᱲᱢᱚ ᱞᱟᱹᱜᱤᱫ ᱫᱚ ᱟᱹᱰᱤ ᱵᱟᱹᱲᱤᱡ ᱜᱮᱧ ᱢᱚᱱᱮᱭᱮᱫᱟ ᱜᱚᱝᱠᱮ ᱟᱫᱚ ᱟᱢ ᱪᱮᱫ ᱞᱮᱠᱟᱢ ᱢᱚᱱᱮᱭᱮᱫᱟ
ᱦᱮᱸ ᱟᱹᱞᱤᱧ ᱦᱚᱸ ᱚᱱᱠᱟ ᱜᱮᱞᱤᱧ ᱢᱚᱱᱮ ᱵᱟᱲᱟᱭ ᱜᱮᱭᱟ ᱟᱫᱚ ᱦᱟᱸᱜ ᱟᱞᱮ ᱫᱚ ᱦᱟᱸᱜ ᱰᱟᱝᱜᱨᱤ ᱠᱚᱞᱮ ᱫᱚᱦᱚ ᱵᱟᱲᱟ ᱜᱮ ᱠᱷᱚᱛ ᱠᱚᱛᱮ ᱜᱮᱞᱮ ᱪᱟᱥ ᱵᱟᱲᱟᱭ ᱜᱮᱭᱟ ᱟᱞᱮ ᱫᱚ ᱡᱟᱹᱥᱛᱤ ᱫᱚ ᱟᱨ ᱵᱤᱥ ᱠᱚᱨᱮ ᱫᱚ ᱵᱟᱞᱮ ᱡᱟᱹᱥᱛᱤ ᱫᱚ ᱵᱟᱞᱮ ᱵᱮᱵᱚᱦᱟᱨ ᱜᱮᱭᱟ
ᱚ
ᱟᱞᱮᱭᱟᱜ ᱴᱨᱟᱠᱴᱟᱨ ᱦᱚᱸ ᱢᱮᱱᱟᱜ ᱜᱮᱭᱟ ᱛᱚ ᱡᱟᱦᱟᱸ ᱛᱤᱱᱟᱹᱜ ᱫᱚᱨᱠᱟᱨᱟ ᱩᱱᱟᱹᱜ ᱜᱮᱞᱮ ᱪᱟᱥ ᱵᱟᱲᱟᱭ ᱜᱮᱭᱟ
ᱚ ᱟᱫᱚ ᱟᱲᱟᱜ ᱥᱟᱠᱟᱢ ᱠᱚᱨᱮ ᱦᱚᱸ ᱡᱩᱫᱤ ᱠᱚ ᱮᱢᱟᱜ ᱠᱷᱟᱱ ᱫᱚ ᱚᱱᱟ ᱫᱚ ᱟᱹᱰᱤ ᱵᱟᱝ ᱴᱷᱤᱠ ᱟᱫᱚ ᱚᱱᱟ ᱨᱮᱫᱚ ᱟᱲᱟᱜ ᱥᱟᱠᱟᱢ ᱢᱟᱱᱮ ᱚᱱᱟ ᱟᱲᱟᱜ ᱥᱟᱠᱟᱢ ᱵᱚᱱ ᱡᱚᱢᱮᱜᱼᱟ ᱟᱸ ᱟᱫᱚ ᱚᱱᱟᱨᱮ ᱚᱱᱟ ᱮᱥᱯᱨᱮ ᱠᱚᱠᱚ ᱮᱢᱟᱜ ᱠᱟᱱ ᱠᱷᱟᱱ ᱚᱱᱟ ᱫᱚ ᱟᱫᱚ ᱦᱚᱲᱢᱚ ᱞᱟᱹᱜᱤᱫ ᱫᱚ ᱵᱟᱹᱲᱤᱡᱚᱜ ᱠᱟᱱᱟ ᱠᱟᱱ ᱛᱟᱵᱚᱱᱟ ᱟᱨᱠᱤ
ᱟᱫᱚ ᱦᱟᱸᱜ ᱱᱤᱛᱚᱜ ᱢᱟ ᱦᱚᱲᱢᱟ ᱠᱟᱹᱣᱰᱤ ᱠᱷᱟᱹᱛᱤᱨ ᱜᱮ ᱡᱷᱚᱛᱚ ᱵᱟᱫᱷᱟ ᱠᱚᱦᱚᱸ ᱠᱚ ᱯᱟᱨᱚᱢ ᱪᱟᱵᱟᱭᱮᱫᱼᱟ
ᱸ ᱚᱠᱚᱭ ᱦᱚᱸ ᱵᱟᱠᱚ ᱪᱤᱱᱛᱟᱹ ᱠᱟᱜᱼᱟ ᱪᱤᱠᱟᱹᱜ ᱠᱟᱱᱟ ᱪᱮᱫ ᱵᱟᱝ ᱪᱤᱠᱟᱹᱜ ᱠᱟᱱᱟ
ᱟ ᱟᱸᱜᱮ ᱛᱮᱦᱮᱧ ᱫᱚ ᱱᱤᱱᱟᱹᱜ ᱫᱷᱟᱹᱵᱤᱡ ᱜᱮ
ᱦᱮᱸ ᱜᱚᱝᱠᱮ ᱥᱟᱹᱜᱩᱱ ᱧᱤᱫᱟ. ᱛᱟᱦᱞᱮ
ᱦᱳᱭ ᱚᱝᱠᱮ ᱥᱟᱹᱜᱩᱱ